ᱦᱮᱸ ᱦᱮᱞᱳ ᱡᱚᱦᱟᱨ ᱜᱮ
ᱦᱳᱭ ᱡᱚᱦᱟᱨ ᱜᱮ ᱥᱟᱹᱜᱩᱱ ᱥᱤᱸᱜᱟᱹᱲ
ᱦᱮᱸ ᱥᱟᱜᱩᱱ ᱥᱤᱜᱟ. ᱲ ᱛᱟᱦᱚᱞᱮ ᱪᱮᱫ ᱞᱮᱠᱟ ᱢᱮᱱᱟᱜ ᱢᱮᱭᱟ?
ᱱᱟᱯᱟᱭ ᱵᱟᱲᱟ ᱜᱮ ᱢᱤᱱᱟᱹᱧ ᱠᱟᱫᱤᱧᱟ ᱾
ᱚ ᱟᱪᱪᱷᱟ
ᱪᱮᱢ ᱮᱢ ᱪᱤᱠᱟᱭᱫᱟ?
ᱫᱩᱲᱩᱵ ᱟᱠᱟᱱᱤᱧ ᱢᱮᱱᱫᱤᱧ ᱚᱲᱟᱜ ᱨᱤᱧ ᱫᱩᱲᱩᱵ ᱟᱠᱟᱱᱟ᱾
ᱟᱪᱪᱷᱟ ᱟᱡᱚᱢ ᱠᱤᱫᱟᱹᱧ ᱱᱤᱛ ᱟᱹᱱᱤᱡ
ᱦᱩᱸ ᱟᱨ ᱛᱟᱦᱞᱮ ᱚᱲᱟᱜ ᱨᱮ ᱞᱮᱠᱟ ᱜᱚᱜᱚ ᱵᱟᱵᱟ ᱛᱟᱠᱚ ᱪᱮᱫ ᱞᱮᱠᱟᱠᱟᱢᱤ ᱢᱮᱱᱟᱜ ᱠᱚᱣᱟ ᱾
ᱱᱟᱯᱟᱭ ᱵᱮᱲᱟ ᱜᱮ ᱢᱮᱱᱟᱜ ᱟᱠᱟᱫ ᱠᱚᱣᱟ᱾ ᱥᱟᱱᱟᱢ ᱦᱚᱲ ᱜᱮ
ᱦᱮᱸ ᱟ. ᱟᱪᱪᱷᱟ
ᱢᱮᱱᱫᱤᱧ ᱡᱮ ᱦᱮᱸ ᱦᱮᱸ ᱞᱟᱹᱭ ᱢᱮ
ᱟᱪᱪᱷᱟ ᱢᱮᱱᱫᱟᱹᱧ ᱱᱚᱝᱠᱟ ᱜᱮᱞᱟᱝ ᱜᱟᱞᱢᱟᱨᱟ ᱥᱮ ᱢᱤᱫᱴᱮᱱ ᱴᱚᱯᱤᱠ ᱱᱤᱭᱮ ᱛᱮ ᱡᱟᱦᱟᱱᱟᱜᱮᱱ ᱢᱤᱫ ᱢᱤᱫᱴᱮᱱ ᱟᱞᱳᱪᱚᱱᱟ ᱞᱮᱠᱷᱟ ᱞᱝ ᱟᱹᱰᱤ ᱵᱷᱷᱟᱞᱤ ᱛᱟᱞᱟᱝᱟ ᱢᱤᱫᱴᱮᱱ ᱟᱪᱪᱷᱟ ᱟᱢᱜᱮ ᱞᱟᱹᱭ ᱛᱟᱝ ᱢᱮ ᱚᱠᱟᱴᱟᱜ ᱴᱚᱯᱤᱠ ᱪᱮᱫ ᱞᱮᱠᱟᱱᱟᱜ ᱞᱟᱝ ᱜᱚᱞᱯᱚ ᱞᱮᱠᱷᱟᱡ ᱟᱹᱰᱤ ᱵᱟᱛᱟᱨᱚᱜᱼᱟ᱾
ᱟᱪᱪᱷᱟ ᱦᱮᱸ ᱚᱱᱟᱢᱟ ᱱᱟᱯᱟᱭ ᱠᱟᱱ ᱜᱮᱭᱟ, ᱛᱚ ᱡᱟᱹᱥᱛᱤ ᱠᱟᱭᱛᱮ ᱡᱟᱦᱟᱸ ᱠᱚ ᱱᱤᱛᱚᱜ ᱧᱮᱞᱚᱜᱚᱜ ᱠᱟᱱᱟ ᱴᱷᱤᱠ ᱚᱱᱠᱟᱱᱟᱜ ᱴᱚᱯᱤᱠ ᱜᱮᱞᱟᱝ ᱟᱞᱳᱪᱚᱱᱟ ᱞᱮᱠᱷᱟᱡ ᱵᱷᱟᱜᱤᱜᱼᱟ ᱦᱮᱸ ᱥᱮ
ᱦᱮᱸ ᱦᱮᱸ,
ᱟᱸ ᱢᱮᱱᱤᱫᱤᱹᱧ ᱮᱸ ᱱᱤᱭᱟᱹ ᱡᱮ ᱱᱮᱛᱟᱨ ᱫᱚ ᱡᱟᱹᱥᱛᱤ ᱠᱩᱸᱰᱮᱞ ᱧᱟᱯᱟᱢ ᱵᱟᱯᱞᱟ ᱧᱮᱞᱚᱞᱚ-ᱜᱚᱜ ᱠᱟᱱᱟ᱾
ᱦᱮᱸ,
ᱦᱮᱸ ᱛᱚ ᱛᱮ ᱱᱤᱭᱟᱹ ᱠᱚ ᱡᱤᱱᱤᱥ ᱡᱟᱥᱛᱤ ᱦᱩᱭᱩᱜ
ᱦᱩᱸ ᱠᱩᱸᱰᱮᱞ
ᱠᱷᱟᱹᱛᱤᱨᱮ ᱡᱟᱹᱥᱛᱤ ᱧᱮᱞᱚᱜ ᱠᱟᱱᱟ᱾
ᱮᱠᱷᱚᱱ ᱫᱚ ᱥᱮᱨᱚᱠᱚᱢ ᱚᱱᱟ ᱠᱚ ᱱᱤᱭᱟᱹ ᱫᱚ ᱦᱩ ᱥᱮᱨᱚᱠᱚᱢ ᱢᱚᱛᱚᱡᱵᱚ ᱫᱚ ᱵᱟᱭ ᱮᱢ ᱫᱟᱲᱮᱭᱟᱜ ᱨᱮᱦᱚᱸᱭ ᱤᱧᱟᱹᱜ ᱫᱷᱟᱨᱚᱱᱟ ᱚᱱᱩᱡᱟᱭᱤ ᱡᱟᱦᱟᱸ ᱞᱮᱠᱟᱧ ᱢᱮᱱ ᱚᱪᱚᱭᱮᱫᱟ ᱟᱨ ᱛᱳᱢᱟᱨ ᱥᱮᱨᱚᱠᱚᱢ ᱫᱷᱟᱨᱚᱱᱟ ᱫᱚ ᱠᱩᱱᱸᱰᱩ ᱮᱢ ᱡᱟᱦᱟᱢᱸ ᱢᱮᱱᱪᱚ ᱠᱮᱜᱼᱟ ᱚᱱᱟ ᱫᱚ ᱥᱮᱨᱚᱠᱚᱢ ᱫᱷᱟᱨᱱᱟ ᱫᱚ ᱤᱧ ᱵᱟᱹᱧ ᱞᱟᱹᱭ ᱦᱚᱪᱚ ᱫᱟᱲᱮᱭ ᱠᱟᱱᱟ ᱟᱢ ᱯᱚ ᱟᱢᱟᱜ ᱵᱮᱠᱛᱤᱜᱚᱛᱚ ᱟᱢ ᱪᱮᱫ ᱞᱮᱠᱟᱢ ᱚᱱᱟ ᱠᱚ ᱱᱤᱭᱮᱢ ᱢᱮᱱᱪᱚ ᱫᱟᱲᱤᱭᱟᱜᱼᱟ?
ᱟᱪᱪᱷᱟ ᱴᱷᱤᱠ ᱜᱮᱭᱟ ᱦᱮᱸ, ᱤᱧ ᱵᱟᱨ ᱠᱟᱛᱷᱟ ᱞᱟᱹᱭ ᱨᱮᱱᱟᱜ ᱤᱧ ᱪᱮᱥᱴᱟᱭᱮᱫᱟ ᱤᱧ ᱤᱧᱟᱹᱜ ᱩᱭᱦᱟᱹᱨ ᱵᱷᱟᱵᱱᱟ᱾ ᱱᱟᱛᱮ ᱦᱮᱸᱥᱮ, ᱱᱤᱛᱚᱜ ᱡᱟᱦᱟᱸ ᱡᱟᱹᱥᱛᱤ ᱠᱚᱸᱰᱮᱞ ᱧᱟᱯᱟᱢ ᱵᱟᱯᱞᱟ ᱧᱮᱞᱚᱜᱚᱜ ᱠᱟᱱᱟ ᱚᱱᱟ ᱨᱮᱱᱟᱜ ᱡᱩᱚᱫᱤ ᱢᱩᱞ ᱠᱟᱨᱚᱱ ᱦᱤᱥᱟᱹᱵ ᱛᱮ ᱧᱮᱞᱚᱜᱚᱜᱼᱟ ᱛᱟᱦᱚᱞᱮ ᱫᱚ ᱦᱩᱭᱩᱜ ᱠᱟᱱᱟ ᱡᱚᱛᱚ ᱠᱷᱚᱱᱟᱜ ᱛᱟᱦᱚᱞᱮ ᱦᱩᱭᱩᱜ ᱠᱟᱱᱟ ᱜᱚ ᱵᱟᱵᱟ᱾ ᱛᱟᱨᱯᱚᱨᱮ ᱢᱤᱫᱴᱮᱱ ᱯᱷᱳᱱ ᱵᱚᱱ ᱧᱮᱞ ᱫᱟᱲᱮᱭᱟᱜᱼᱟ ᱡᱮ ᱯᱷᱳᱱ ᱦᱚᱸ ᱡᱮ ᱡᱳᱜᱟᱡᱳᱜᱽ ᱢᱟᱫᱽᱫᱷᱚᱢ ᱠᱷᱟᱹᱛᱤᱨ ᱛᱮᱜᱮ ᱮᱸ ᱦᱚᱳᱭᱛᱳ ᱱᱤᱭᱟᱹ ᱠᱚ ᱡᱤᱱᱤᱥ ᱡᱟᱹᱥᱛᱤ ᱵᱟᱹᱲᱛᱤ ᱟᱠᱟᱱᱟ᱾ ᱟᱸ ᱢᱤᱫᱴᱮᱱ ᱠᱚᱢ ᱮᱡᱽ ᱨᱮ ᱡᱟᱦᱟᱸ ᱫᱚ ᱠᱚᱢ ᱩᱢᱮᱨ ᱨᱮ ᱢᱤᱫᱴᱮᱱ ᱠᱩᱲᱤ ᱜᱤᱫᱽᱨᱟᱹ ᱴᱷᱮᱡ ᱢᱤᱫᱴᱮᱡ ᱠᱚᱲᱟ ᱜᱤᱫᱽᱨᱟᱹ ᱴᱷᱮᱡ ᱯᱷᱳᱱ ᱛᱟᱦᱮᱱ ᱠᱟᱱᱟ ᱟᱨ ᱯᱷᱳᱱ ᱛᱟᱦᱮᱱ ᱠᱷᱟᱱ ᱚᱵᱚᱥᱥᱳᱭ ᱢᱤᱫᱴᱮᱡ ᱨᱚᱲᱨᱚᱯᱚᱲ ᱫᱚ ᱦᱩᱭᱩᱜᱚᱜ ᱜᱮᱭᱟ᱾
ᱦᱩᱸ,
ᱮᱱᱛᱮᱫ ᱡᱟᱦᱟᱱᱟᱜ ᱵᱮᱯᱟᱨ ᱛᱮᱜᱮ ᱮᱱᱛᱮᱫ ᱠᱞᱟᱥ ᱨᱮ ᱦᱳᱭᱛᱚ ᱚᱠᱚᱭ ᱪᱮᱫ ᱮ ᱯᱟᱲᱦᱟᱣ ᱟᱠᱟᱫᱟ ᱚᱠᱚᱭ ᱚᱠᱚᱭ ᱥᱮᱨ ᱚᱠᱟᱴᱟᱜ ᱠᱞᱟᱥ ᱮ ᱦᱟᱛᱟᱣ ᱟᱠᱟᱫᱟ ᱵᱟᱝᱠᱚ ᱦᱟᱛᱟᱣ ᱟᱠᱟᱫᱟ ᱫᱟ ᱚᱱᱟ ᱠᱚ ᱤᱫᱤ ᱠᱟᱛᱮ ᱚᱝᱠᱟ ᱨᱚᱲᱚᱜ ᱜᱮᱭᱟ ᱡᱚᱠᱷᱚᱱ ᱜᱮ ᱨᱚᱲᱚᱜᱼᱟ ᱛᱚᱠᱷᱚᱱ ᱜᱮ ᱥᱟᱹᱜᱟᱹᱭ ᱫᱚ ᱜᱟᱹᱦᱤᱨᱚᱜᱼᱟ᱾ ᱛᱚ ᱱᱚᱜᱼ ᱱᱚᱣᱟ ᱡᱚᱠᱷᱚᱱ ᱥᱟᱹᱜᱟᱹᱭ ᱜᱟᱹᱦᱤᱨᱚᱜ ᱠᱟᱱᱟ ᱢᱤᱫᱴᱮᱱ ᱦᱩᱰᱤᱧ ᱢᱟᱪᱷᱟ ᱜᱤᱫᱽᱨᱟᱹ ᱵᱟᱝᱮᱜ ᱱᱤᱛ ᱠᱩ ᱡᱤᱱᱤᱥ ᱵᱟᱝᱠᱚ ᱵᱩᱡᱽ ᱫᱟᱲᱮᱭᱟᱜ ᱠᱟᱱᱟ ᱡᱮ ᱟᱞᱮᱭᱟᱜ ᱚᱠᱛᱚ ᱥᱮ ᱩᱢᱮᱨ ᱫᱚ ᱟᱹᱣᱨᱤᱭᱟᱛᱟᱞᱮᱭᱟ᱾
ᱦᱩᱸ,
ᱱᱚᱜ ᱚᱭ ᱡᱟᱦᱟᱸ ᱟᱠᱚ ᱢᱤᱫᱴᱮᱱ ᱵᱷᱩᱞ ᱢᱤᱫᱴᱮᱡ ᱥᱤᱫᱽᱫᱷᱟᱱᱛᱚ ᱠᱚ ᱦᱟᱛᱟᱣ ᱮᱟ ᱡᱮ ᱠᱟᱴᱤᱡ ᱨᱮ ᱵᱟᱯᱞᱟ ᱞᱮᱠᱷᱟᱡ ᱦᱳᱭᱛᱳ ᱟᱠᱩᱠᱩ ᱟᱠᱚᱣᱟᱜ ᱩᱭᱦᱟᱹᱨ ᱵᱷᱟᱵᱽᱱᱟ ᱛᱮ ᱵᱟᱯᱞᱟ ᱜᱮ ᱥᱚᱨᱵᱚᱪᱪᱚ ᱢᱤᱫᱴᱮᱱ ᱮᱸ ᱟᱠᱚᱣᱟᱜ ᱞᱚᱠᱠᱷᱚ ᱞᱮᱠᱟ ᱠᱚ ᱛᱮᱭᱟᱨᱮᱜᱼᱟ ᱠᱚ᱾ ᱡᱮ ᱵᱟᱯᱞᱟ ᱞᱮᱱ ᱠᱷᱟᱱᱡ ᱜᱮ ᱥᱮ ᱩᱱᱤ ᱢᱟᱱᱩᱥ ᱤᱧ ᱧᱟᱢ ᱞᱟᱭ ᱠᱷᱟᱱᱡ ᱜᱮ ᱤᱧᱟᱹᱜ ᱱᱤᱭᱟᱹ ᱫᱷᱟᱹᱨᱛᱤ ᱯᱩᱨᱤ ᱨᱮᱭᱟᱜ ᱡᱟᱦᱟᱸ ᱛᱤᱱᱟᱹᱜ ᱠᱚᱥᱴᱚ ᱢᱮᱱᱟᱜᱼᱟ ᱡᱚᱛᱚ ᱠᱤᱪᱷᱩ ᱫᱩᱨᱩᱜ ᱛᱤᱧᱟᱹ᱾
ᱮᱸᱭ ᱟᱪᱪᱷᱟ ᱟᱪᱪᱷᱟ᱾
ᱮᱠᱪᱩᱞᱤ ᱱᱤᱭᱟᱹ ᱡᱤᱱᱤᱥ ᱫᱚ ᱥᱚᱛᱛᱤ ᱜᱮ ᱵᱟᱝ ᱠᱟᱱᱟ᱾ ᱟᱨ ᱦᱚᱸ ᱚᱱᱠᱟ ᱫᱚ ᱩᱪᱤᱛ ᱦᱚᱸ ᱵᱟᱝ ᱠᱟᱱᱟ ᱩᱱᱟᱹᱜ ᱠᱚᱢ ᱩᱢᱮᱨ ᱨᱮ᱾ ᱜᱚᱜᱚ ᱵᱟᱵᱟᱣᱟᱜ ᱦᱚᱭ ᱛᱚ ᱯᱷᱳᱱ ᱠᱚ ᱮᱢᱟ ᱠᱚ ᱠᱟᱱᱟ ᱾ ᱯᱷᱳᱱ ᱮᱢ ᱠᱟᱛᱮᱫ ᱱᱤᱭᱟᱹ ᱡᱤᱱᱤᱥ ᱫᱚ ᱵᱟᱠᱚ ᱧᱮᱞ ᱮᱫᱟ ᱡᱮ ᱜᱤᱫᱽᱨᱟᱹ ᱯᱷᱳᱱ ᱨᱮ ᱪᱮᱫ ᱮ ᱪᱤᱠᱟᱹᱭᱮᱫᱟ ᱵᱟᱝ ᱮ ᱪᱤᱠᱟᱹᱭᱮᱫᱟ ᱛᱤᱱᱟᱹᱜ ᱜᱟᱱ ᱯᱚᱨᱤᱢᱟᱱ ᱩᱱᱤ ᱯᱟᱲᱦᱟᱣ ᱨᱮᱭ ᱵᱮᱵᱚᱦᱟᱨ ᱮᱫᱟ ᱮᱵᱚᱝ ᱛᱤᱱᱟᱹᱜ ᱜᱟᱱ ᱯᱚᱨᱤᱢᱟᱱ ᱩᱱᱤ ᱮᱴᱟᱜ ᱠᱟᱹᱢᱤ ᱨᱮ ᱵᱮᱵᱚᱦᱟᱨ ᱮᱫᱟ᱾ ᱱᱤᱭᱟᱹ ᱠᱚ ᱡᱤᱱᱤᱥ ᱵᱟᱝᱠᱚ ᱧᱮᱞ ᱠᱷᱟᱹᱛᱤᱨ ᱛᱮᱜᱮ ᱦᱳᱭᱛᱳ ᱛᱮᱦᱤᱧ ᱫᱤᱱ ᱮ ᱚᱱᱟ ᱠᱚᱸᱰᱮᱞ ᱧᱟᱯᱟᱢ ᱵᱟᱯᱞᱟ ᱥᱮ ᱩᱸ ᱢᱟᱱᱮ ᱱᱤᱡᱮ ᱱᱤᱡᱮᱛᱮ ᱠᱩᱥᱤ ᱨᱟᱹᱡᱤ ᱠᱟᱛᱮᱜ ᱠᱚᱢ ᱩᱢᱮᱨ ᱨᱮᱠᱚ ᱡᱟᱹᱥᱛᱤ ᱠᱚ ᱡᱟᱢᱟᱭᱚᱜ ᱠᱟᱱᱟ ᱠᱚ᱾
ᱟᱨ ᱱᱤᱭᱟᱹ ᱡᱤᱱᱤᱥ ᱡᱮ ᱮ ᱢᱟᱱᱮ ᱠᱚᱱᱳ ᱫᱤᱱ ᱦᱚᱸ ᱦᱚᱭᱛᱳ ᱩᱱᱠᱩ ᱱᱚᱝᱠᱟ ᱠᱟᱛᱮᱜ ᱵᱟᱵᱚᱱ ᱵᱩᱡᱷᱟᱹᱣ ᱦᱚᱪᱚ ᱫᱟᱲᱮ ᱟᱠᱟᱫ ᱠᱚᱣᱟ ᱥᱮ ᱵᱟᱝ ᱵᱩᱡᱷᱟᱹᱣ ᱦᱩᱭ ᱟᱠᱟᱱᱟ ᱡᱮ ᱵᱟᱯᱞᱟ ᱫᱚ ᱥᱚᱨᱵᱚᱥᱮᱥ ᱢᱤᱫᱴᱮᱡ ᱥᱤᱫᱽᱫᱷᱟᱱᱛᱚ ᱫᱚ ᱵᱟᱝ ᱠᱟᱱᱟ ᱥᱮ ᱡᱤᱭᱚᱱ ᱫᱚ ᱚᱸᱰᱮ ᱫᱷᱟᱹᱵᱤᱡ ᱫᱚ ᱵᱟᱝ ᱛᱷᱟᱯᱤᱛ ᱛᱟᱦᱮᱱ ᱛᱟᱢᱟ ᱠᱟᱨᱚᱱ ᱢᱤᱫ ᱠᱷᱟᱸᱰᱟᱣ ᱠᱚᱨᱛᱮ ᱜᱮᱞᱮ ᱵᱟᱯᱞᱟ ᱠᱷᱚᱱᱟᱜ ᱦᱚᱸ ᱟᱨᱦᱚᱸ ᱡᱟᱦᱟᱸ ᱱᱤᱛᱚᱜ ᱡᱟᱦᱟᱸ ᱵᱚᱨᱛᱚᱢᱟᱱ ᱨᱮ ᱧᱮᱞᱚᱜᱚᱜ ᱠᱟᱱᱟ ᱚᱱᱟ ᱫᱚ ᱦᱩᱭᱩᱜ ᱠᱟᱱᱟ ᱯᱚᱭᱥᱟ᱾ ᱠᱟᱹᱣᱰᱤ ᱠᱚ ᱵᱟᱝ ᱛᱟᱦᱮᱱ ᱠᱷᱟᱱ ᱫᱚ ᱚᱠᱚᱭ ᱦᱚᱸ ᱚᱠᱟ ᱡᱟᱭᱜᱟ ᱠᱷᱚᱱᱟᱜ ᱪᱮᱫ ᱦᱚᱸ ᱵᱟᱵᱚᱱ ᱪᱤᱠᱟᱹ ᱫᱟᱲᱮᱭᱟᱜ-ᱟ᱾ ᱛᱟᱦᱚᱞᱮ ᱩᱱᱠᱩᱣᱟᱜ ᱢᱟᱭᱤᱱᱰ ᱨᱮ ᱡᱩᱫᱤ ᱱᱤᱭᱟᱹ ᱡᱤᱱᱤᱥ ᱴᱟᱜ ᱠᱷᱟᱹᱲ ᱦᱩᱭᱩᱜ-ᱟ᱾ ᱡᱮ ᱵᱟᱯᱞᱟ ᱠᱷᱚᱱᱟᱜ ᱦᱚᱸ ᱡᱚᱛᱚ ᱠᱷᱚᱡ ᱢᱟᱨᱟᱝ ᱢᱤᱫᱴᱮᱡ ᱡᱤᱱᱤᱥ ᱦᱩᱭᱩᱜ ᱠᱟᱱᱟ ᱠᱟᱹᱣᱰᱤ᱾ ᱛᱟᱦᱚᱞᱮ ᱠᱟᱹᱣᱰᱤ ᱛᱟᱦᱮᱸ ᱞᱮᱱᱠᱷᱟᱱ ᱡᱟᱦᱟᱸᱭᱮᱢ ᱢᱚᱱᱮᱭᱮᱫᱟ ᱩᱱᱤ ᱦᱚᱸᱢ ᱵᱟᱯᱞᱟ ᱫᱟᱲᱮᱭᱟᱭᱟ ᱾ ᱮᱵᱚᱝ ᱟᱢᱟᱜ ᱠᱮᱨᱤᱭᱟᱨ ᱥᱮ ᱚᱱᱟ ᱥᱟᱶ ᱼ-ᱛᱮ ᱡᱚᱛᱚ ᱠᱤᱪᱷᱩ ᱜᱮᱢ ᱜᱚᱴᱟ ᱥᱟᱞᱟ ᱫᱟᱲᱮᱭᱟᱜ-ᱟ᱾ ᱛᱚ ᱱᱚᱜ-ᱚ ᱱᱚᱣᱟ ᱠᱚ ᱩᱸ ᱜᱟᱨᱡᱮᱱᱟᱜ ᱠᱟᱹᱴᱤᱡ ᱠᱮᱭᱟᱨᱞᱮᱥ ᱠᱷᱟᱹᱛᱤᱨ ᱛᱮ ᱦᱳᱭᱛᱳ ᱜᱤᱫᱽᱨᱟᱹ ᱠᱚ ᱟᱭᱢᱟ ᱞᱟᱹᱴᱩ ᱠᱚ ᱵᱷᱩᱞ ᱮᱫᱟᱠᱚ ᱤᱧᱟᱹᱜ ᱩᱭᱦᱟᱹᱨ ᱵᱷᱟᱵᱱᱟ ᱛᱮᱫᱚ᱾
ᱟᱪᱪᱷᱟ ᱟᱪᱪᱷᱟ ᱟᱹᱰᱤ ᱱᱟᱯᱟᱭ ᱛᱮᱢ ᱵᱟᱠᱷᱮᱲ ᱦᱚᱪᱚ ᱠᱮᱫ ᱛᱟᱞᱟᱝ-ᱟ᱾ ᱟᱪᱪᱷᱟ ᱤᱧ ᱦᱚᱸ ᱚᱱᱟ ᱱᱤᱭᱟᱹᱛᱮ ᱢᱤᱫ ᱵᱟᱨ ᱠᱟᱛᱷᱟᱧ ᱞᱟᱹᱭ ᱞᱮᱜᱮ᱾ ᱦᱮᱸ ᱟᱢ ᱡᱮᱢᱚᱱᱮᱢ ᱢᱮᱱ ᱦᱚᱪᱚ ᱠᱮᱫ ᱟᱪᱪᱷᱟ᱾ ᱟᱢ ᱡᱮᱢᱚᱱᱮᱢ ᱵᱟᱸᱠᱷᱮᱲ ᱦᱚᱪᱚ ᱠᱮᱫ ᱛᱟᱞᱟᱝᱟ ᱡᱮ ᱦᱮᱸ ᱱᱩᱠᱩ ᱱᱚᱣᱟ ᱵᱟᱝᱠᱩ ᱦᱩᱫᱤᱥ ᱫᱟᱲᱮᱭᱟᱜ ᱠᱟᱱᱟ ᱡᱮ ᱩᱱᱠᱩ ᱠᱩ ᱟᱠᱚᱣᱟᱜ ᱢᱚᱱᱮ ᱨᱮ ᱡᱟᱦᱟᱸ ᱞᱮᱠᱟ ᱠᱚ ᱦᱩᱫᱤᱥ ᱮᱫᱟ ᱡᱮ ᱟᱞᱮ ᱫᱚ ᱵᱟᱯᱞᱟ ᱞᱮᱠᱟᱡ ᱚᱱᱟᱜᱮ ᱟᱞᱮᱭᱟᱜ ᱞᱟᱥ᱾ ᱚᱱᱟᱜᱮ ᱢᱤᱫᱴᱮᱱ ᱥᱟᱠᱥᱮᱥ ᱫᱚ ᱚᱱᱟᱜᱮ ᱢᱤᱫᱴᱮᱱ ᱞᱟᱥᱴ ᱥᱚᱢᱯᱩᱨᱱᱚ ᱡᱟᱭᱜᱟ᱾ ᱩᱱᱠᱩ ᱫᱚ ᱱᱚᱣᱟ ᱵᱟᱝ ᱱᱚᱣᱟ ᱵᱟᱝᱠᱚ ᱦᱩᱫᱤᱥ ᱫᱟᱲᱮᱭᱟᱜ ᱠᱟᱱᱟ ᱡᱮ ᱦᱮᱸ ᱟᱞᱮ ᱡᱩᱫᱤ ᱱᱤᱛᱟᱹᱜ ᱟᱞᱮ ᱱᱚᱣᱟ ᱩᱢᱮᱨ ᱨᱮ ᱱᱤᱛᱟᱹᱜ ᱱᱚᱣᱟᱞᱮ ᱡᱩᱫᱤ ᱞᱟᱦᱟ ᱨᱮᱞᱮ ᱵᱟᱯᱞᱟ ᱞᱮᱱᱠᱷᱟᱱ ᱯᱚᱨᱮᱨ ᱠᱷᱮᱛᱨᱮ ᱵᱷᱚᱵᱤᱫᱥᱚᱛ ᱟᱞᱮ ᱪᱮᱫ ᱪᱮᱠᱟᱹᱜᱟ ᱟᱞᱤᱧ ᱡᱩᱫᱤ ᱵᱟᱯᱞᱟ ᱠᱟᱛᱮ ᱤᱧ ᱨᱮᱱ ᱜᱤᱫᱽᱨᱟᱹ ᱠᱚᱣᱟᱜ ᱤᱧ ᱨᱮᱱ ᱡᱚ ᱠᱷᱚᱱ ᱜᱤᱫᱽᱨᱟᱹ ᱠᱚ ᱦᱩᱭᱩᱜ-ᱟ ᱩᱱᱠᱩᱣᱟᱜ ᱵᱷᱚᱵᱤᱥᱥᱚᱛ ᱪᱮᱫ ᱦᱩᱭᱩᱜ-ᱟ ᱚᱱᱟ ᱠᱚ ᱵᱟᱝ ᱠᱚ ᱪᱤᱱᱛᱟᱹᱭᱮᱫ-ᱟ᱾
ᱦᱩᱸ ᱦᱩᱸ ᱮᱠᱫᱚᱢ ᱮᱠᱫᱚᱢ ᱥᱟᱨᱤ ᱠᱟᱛᱷᱟ ᱦᱩᱸ᱾
ᱦᱩᱸ ᱟᱢ ᱡᱩᱫᱤ ᱱᱤᱛᱟᱹᱜ ᱢᱚᱱᱮ ᱠᱚᱨ ᱟᱢ ᱱᱤᱛᱚᱜ ᱩᱢᱟᱹᱨ ᱥᱮᱨᱚᱠᱚᱢ ᱵᱟᱝ ᱦᱩᱭ ᱠᱟᱱ ᱛᱟᱢᱟ ᱟᱢ ᱢᱤᱫᱴᱮᱱ ᱦᱚᱲᱮᱢ ᱟᱹᱜᱩ ᱠᱮᱫᱮᱭᱟ ᱛᱚ ᱩᱱᱤ ᱚᱲᱟᱜ ᱟᱹᱜᱩ ᱠᱟᱛᱮᱜ ᱩᱱᱤ ᱫᱚ ᱡᱚᱢ ᱛᱟᱢᱟ ᱩᱱᱤ ᱡᱚᱢ ᱧᱩ᱾
ᱦᱩᱸ ᱮᱠᱫᱚᱢ ᱮᱠᱫᱚᱢ᱾
ᱦᱩᱸ ᱚᱱᱟ ᱢᱤᱫᱴᱮᱱ ᱠᱟᱛᱷᱟ᱾ ᱟᱢ ᱡᱩᱫᱤ ᱩᱱᱤ ᱢᱚᱸᱡᱽ ᱛᱮ ᱵᱟᱢ ᱡᱚᱢ ᱦᱚᱪᱚᱧᱟ ᱵᱟᱢ ᱡᱚᱢ ᱡᱚᱢ ᱦᱚᱪᱚ ᱫᱟᱲᱮᱭᱟᱫᱮᱭᱟ ᱥᱮᱻ ᱟᱝᱽᱜᱨᱚᱵᱽ ᱯᱮᱱ ᱠᱚ ᱵᱟᱢ ᱟᱹᱜᱩ ᱫᱟᱲᱮᱟᱫᱟ ᱵᱟᱯᱞᱟ ᱠᱟᱛᱮᱫ ᱫᱚ ᱥᱩᱫᱷᱩ ᱡᱷᱚᱜᱲᱟ ᱦᱳᱭᱳᱜ-ᱟ ᱢᱤᱫᱴᱟᱝ ᱡᱮ ᱦᱮᱸ ᱟᱢ ᱱᱚᱣᱟ ᱵᱟᱢ ᱟᱹᱜᱩᱟᱹᱧ ᱠᱟᱱᱟ ᱟᱢ ᱦᱟᱱᱟ ᱵᱟᱢ
ᱮᱠᱫᱚᱢ ᱮᱠᱫᱚᱢ ᱦᱮᱸ ᱱᱤᱭᱟᱹ ᱫᱚ ᱮᱠᱫᱚᱢ ᱵᱟᱥᱛᱚᱵ ᱨᱮ ᱧᱮᱞᱚ
ᱩᱝᱠᱩ ᱟᱠᱚ ᱡᱤᱭᱤ ᱨᱮ ᱢᱤᱫᱴᱮᱡ ᱨᱟᱹᱥᱠᱟᱹ ᱞᱟᱹᱜᱤᱫ ᱨᱟᱹᱥᱠᱟᱹ ᱜᱮᱠᱚ ᱵᱩᱡ ᱮᱫᱟ ᱵᱟᱯᱞᱟᱜ ᱠᱟᱱᱟ ᱯᱚᱨᱮᱨ ᱠᱷᱮᱛ ᱨᱮ ᱡᱮ ᱠᱚ ᱧᱮᱞ ᱮᱫᱟ ᱦᱮᱸᱭᱟ ᱤᱧ ᱱᱚᱣᱟ ᱫᱚᱨᱠᱟᱨ ᱛᱤᱧᱟ ᱱᱚᱣᱟ ᱵᱟᱭ ᱧᱟᱢᱫᱟ, ᱦᱟᱱᱟ ᱫᱚᱨᱠᱟᱨ ᱛᱤᱧᱟᱹ ᱦᱟᱱᱟ ᱵᱟᱭ ᱧᱟᱢᱫᱟ, ᱡᱮ ᱩᱱᱤ ᱦᱚᱲ ᱨᱮ ᱩᱱᱤ ᱦᱚᱲ ᱱᱚᱣᱟ ᱫᱚᱨ ᱠᱟᱨ ᱛᱟᱭᱟ ᱱᱚᱣᱟ ᱵᱟᱧ ᱮᱢ ᱫᱟᱲᱮᱭᱟᱭ ᱠᱟᱱᱟ᱾ ᱚᱱᱟᱨ ᱠᱷᱮᱛᱨᱮ ᱢᱤᱫᱴᱮᱱ ᱟᱠᱤᱱ ᱢᱚᱫᱽᱫᱷᱮ ᱵᱤᱵᱟᱫ ᱥᱩᱨᱩᱜᱼᱟ ᱡᱮ ᱦᱮᱸ ᱟᱢ ᱱᱚᱣᱟ ᱫᱚᱨᱠᱟᱨ ᱛᱤᱧᱟ ᱚᱝᱠᱟ ᱠᱟᱛᱮ ᱜᱮ ᱟᱥᱛᱮ ᱟᱥᱛᱮ ᱡᱟᱦᱟᱸ ᱩᱱᱟᱹᱜ, ᱟᱵᱮᱱ ᱠᱷᱩᱥᱤ ᱢᱚᱱᱮ ᱛᱮᱵᱤᱱ ᱟᱹᱜᱩ ᱦᱮᱡ ᱟᱸᱜᱤᱨ ᱦᱮᱡ ᱠᱟᱱ ᱛᱟᱦᱮᱸᱱᱟ ᱟᱸᱜᱤᱨ ᱦᱮᱞᱟᱣ ᱠᱟᱱ ᱛᱮᱦᱮᱸᱱ ᱟᱠᱤᱱ᱾ ᱚᱱᱟ ᱨᱮᱱᱟᱜ, ᱚᱱᱟ ᱢᱤᱫᱴᱮᱱ ᱞᱟᱥ ᱯᱚᱨᱮᱨ ᱠᱷᱮᱛ ᱛᱨᱮ ᱡᱮ ᱦᱮᱸ ᱟᱢ ᱱᱚᱣᱟ ᱡᱤᱱᱤᱥ ᱵᱟᱢ ᱟᱹᱜᱩ ᱫᱟᱲᱮ, ᱵᱟᱢ ᱟᱹᱜᱩᱭᱟᱹᱧ ᱠᱟᱱᱟ, ᱮᱸ ᱚᱝᱠᱟ ᱠᱟᱛᱮᱱ ᱢᱤᱫ ᱴᱮᱱ, ᱡᱷᱚᱜᱽᱲᱟ ᱥᱨᱤᱥᱴᱤ ᱠᱟᱛᱮᱜ ᱱᱚᱣᱟ ᱡᱤᱱᱤᱥ ᱟᱨᱚ ᱪᱟᱵᱟᱭᱮᱱ ᱜᱮ᱾ ᱡᱮ ᱦᱮᱸ ᱛᱟᱦᱚᱞᱮ ᱤᱧ ᱟᱞᱮ ᱴᱮᱱ ᱦᱮᱞᱟᱜ ᱠᱟᱱᱟᱧ, ᱤᱧ ᱱᱚᱝᱠᱟᱱ ᱤᱭᱟᱹ ᱵᱟᱝ ᱫᱚᱨᱠᱟᱨ ᱛᱤᱧᱟᱹ᱾
ᱦᱮᱸ ᱮᱠᱫᱚᱢ ᱮᱠ ᱫᱚᱢ ᱮᱠᱫᱚᱢ ᱾
ᱛᱟᱦᱚᱞᱮ ᱱᱚᱝᱠᱟ ᱠᱟᱴᱤᱡ ᱨᱮ ᱵᱟᱯᱞᱟ ᱠᱟᱛᱮ ᱚᱱᱟ ᱜᱮ ᱛᱚᱧ ᱢᱮᱱᱫᱟ ᱵᱟᱝᱠᱚ ᱦᱚᱪᱚ ᱫᱟᱲᱮᱭᱟᱜ ᱠᱟᱱᱟ ᱡᱮ ᱦᱮᱸ ᱱᱤᱛᱟᱨ ᱨᱮ ᱡᱩᱫᱤ ᱞᱟᱦᱟᱨᱮ ᱟᱞᱮ ᱢᱤᱫᱴᱮᱱ ᱠᱮᱨᱤᱭᱟᱨ ᱞᱮ ᱛᱚᱭᱨᱤ ᱞᱟᱦᱟᱭᱟ ᱛᱟᱨᱯᱚᱨ ᱤᱧ ᱡᱟᱦᱟᱸᱧ ᱠᱩᱥᱤ ᱟᱭᱟ ᱩᱱᱤ ᱦᱚᱲᱤᱧ ᱟᱹ ᱜᱩ ᱞᱟᱭ ᱠᱷᱟᱡ, ᱤᱧ ᱩᱱᱤ ᱦᱚᱲ ᱦᱚᱸ ᱢᱚᱸᱡᱽ ᱛᱮᱧ ᱫᱚᱦᱚ ᱫᱟᱲᱮ ᱟᱭᱟ ᱟᱨ ᱩᱱᱤ ᱚᱲᱟᱜ ᱨᱮᱱ ᱦᱚᱲ ᱴᱷᱮᱡ ᱦᱚᱸ ᱦᱮᱞᱟᱣ ᱠᱟᱛᱮᱜ-ᱤᱧ ᱢᱮᱱ ᱦᱚᱪᱚ ᱫᱟᱲᱮᱭᱟ ᱠᱚᱣᱟ ᱡᱮ ᱦᱮᱸ ᱵᱟᱵᱟ ᱮᱻ ᱡᱮ ᱱᱚᱝᱠᱟ ᱱᱚᱝᱠᱟ ᱵᱮ ᱯᱟᱨ, ᱡᱮ ᱦᱮᱧ ᱠᱩᱥᱤ ᱮᱢᱟᱱ ᱠᱟᱱᱟ ᱟᱯᱮ ᱨᱮᱱ ᱵᱤᱴᱤ, ᱮᱸᱻ ᱟᱫᱚ ᱢᱤᱫᱴᱮᱱ ᱡᱩᱫᱤ ᱦᱮᱸ ᱠᱩᱞᱤ ᱢᱮ ᱡᱮ ᱠᱩᱞᱤ ᱢᱮᱭᱟ ᱠᱚ ᱦᱮᱸ ᱛᱚ ᱵᱟᱹᱵᱩ ᱟᱢ ᱫᱚ ᱪᱮᱫ ᱮᱢ ᱪᱮᱠᱟᱭ ᱛᱟᱦᱮᱸᱱᱟ ᱛᱚ ᱚᱸᱰᱮᱢ ᱞᱟᱹᱭ ᱦᱚᱸ ᱫᱟᱲᱮᱭᱟ ᱠᱚᱣᱟᱢ ᱡᱮ ᱦᱮᱸ ᱤᱧ ᱫᱚ ᱱᱚᱣᱟᱧ ᱱᱚᱝᱠᱟᱭ ᱛᱟᱦᱮᱸᱱᱟ ᱥᱮ ᱚᱱᱟᱧ ᱚᱝᱠᱟ ᱫᱟᱲᱮᱭᱟ ᱛᱚ ᱢᱤᱫᱴᱟᱝ ᱟᱹᱰᱤ ᱱᱟᱯᱟᱭ ᱡᱤᱱᱤᱥ ᱦᱩᱭᱩᱜ ᱟᱨ ᱱᱮᱛᱟᱨ ᱫᱚ ᱢᱤᱫᱴᱮᱜ ᱢᱮᱱᱛᱮ ᱜᱮᱞᱮ ᱡᱮ ᱩᱝᱠᱩ ᱜᱤᱫᱽᱨᱟᱹ ᱫᱚ ᱟᱵᱚ ᱠᱚᱲᱟ ᱦᱚᱯᱚᱱ ᱥᱮᱫ ᱠᱷᱚᱭᱮᱜ ᱢᱮᱱᱟ ᱡᱮ ᱮᱱ ᱧᱮᱞᱜᱮ ᱵᱟᱝᱠᱚ ᱧᱮᱞᱟ ᱡᱮ ᱦᱮᱸ ᱞᱟᱦᱟ ᱠᱮ ᱤᱭᱟᱹ ᱠᱮᱨᱤᱭᱟᱨ ᱛᱚᱭᱨᱤ ᱦᱩᱭᱩᱜᱼᱟ ᱢᱤᱫᱴᱮᱱ ᱠᱮᱨᱤᱭᱟᱨ ᱛᱳᱭᱨᱤ ᱞᱮᱠᱷᱟᱡ ᱜᱮ ᱥᱟᱱᱟᱢᱟᱜ ᱥᱚᱵ ᱠᱤᱪᱷᱩ ᱴᱷᱤᱠ ᱢᱚᱛᱚᱭ ᱦᱮᱞᱟᱜ-ᱟ᱾
ᱦᱩᱸ ᱦᱩᱸ᱾
ᱟᱫᱚ ᱱᱚᱣᱟ ᱨᱮᱱᱟᱜ ᱫᱳᱥ ᱫᱚ ᱚᱠᱟ ᱴᱷᱮᱡ ᱪᱮᱫ ᱞᱮᱠᱟᱧ ᱮᱢᱟ ᱵᱟᱧ ᱵᱩᱡ ᱦᱚᱪᱚ ᱫᱟᱲᱮᱭᱟᱜ ᱠᱟᱱᱟ ᱡᱮ ᱟᱠᱟ ᱴᱷᱮᱱ ᱪᱮᱫ ᱦᱚᱛᱮᱛᱮ ᱵᱟᱝ ᱠᱚ ᱦᱩᱫᱤᱥ ᱪᱚ ᱫᱟᱲᱮᱭᱟᱜ ᱠᱟᱱᱟ ᱡᱮ ᱡᱮ ᱞᱟᱦᱟ ᱠᱮᱨᱤᱭᱟᱨ ᱛᱳᱭᱨᱤ ᱞᱮᱠᱷᱟᱡ ᱟᱹᱰᱤ ᱵᱮᱥᱴᱚᱜ-ᱟ ᱥᱮ ᱟᱜᱮ ᱵᱟᱯᱞᱟ ᱞᱮᱱᱠᱷᱟᱱ ᱵᱮᱥᱴᱚᱜ, ᱚᱱᱟ ᱜᱮ ᱪᱮᱫ ᱡᱮ ᱟᱠᱟᱴᱟᱜ ᱟᱠᱟᱴᱷᱮᱡ ᱵᱷᱩᱞ ᱡᱟᱱᱛᱮ ᱦᱩᱭᱩᱜ ᱠᱟᱱᱟᱭ ᱡᱮ ᱪᱮᱫ ᱞᱮᱠᱟᱢ ᱢᱚᱱ ᱟᱢᱴᱷᱮᱡ ᱤᱧ ᱠᱩᱞᱤᱭᱮᱫᱟ ᱡᱮ ᱪᱮᱫᱮᱠᱟ ᱩᱸᱻ ᱵᱩᱡᱷᱟᱹᱣᱮᱫ ᱛᱮ ᱟᱠᱟ ᱴᱮᱡ ᱪᱮᱜ ᱩᱝᱠᱩ ᱜᱤᱫᱽᱨᱟᱹ ᱪᱮᱫ ᱠᱚ, ᱢᱟᱱᱮ ᱵᱟᱝᱠᱚ ᱦᱩᱫᱤᱥ ᱫᱟᱲᱮᱭᱟᱜ ᱠᱟᱱᱟ ᱡᱮ ᱦᱮᱸ ᱵᱟᱯᱞᱟ ᱞᱟᱦᱟᱜ ᱜᱮ ᱵᱷᱟᱞᱮᱭᱟ ᱥᱮ ᱠᱮᱨᱤᱭᱟᱨᱤᱧ ᱛᱳᱚᱭᱨᱤ ᱞᱮᱠᱷᱟᱡ ᱛᱟᱨᱯᱚᱨ ᱵᱷᱟᱞᱤᱭᱟ, ᱟᱢᱟᱜ ᱢᱚᱱᱮᱛᱮ ᱪᱮᱫ ᱞᱮᱠᱟ ᱦᱩᱭᱩᱜ ᱠᱟᱱᱟ?
ᱤᱧᱟᱹᱜ ᱢᱚᱱ ᱛᱮᱫᱚ ᱱᱤᱭᱟᱹ ᱤᱫᱤ ᱠᱟᱛᱮᱫ ᱱᱤᱭᱟᱹᱜᱤᱧ ᱢᱮᱱᱟ ᱡᱮᱻ ᱡᱚᱛᱚ ᱠᱷᱚᱱᱟᱜ ᱢᱟᱨᱟᱝ ᱡᱤᱱᱤᱥ ᱦᱩᱭᱩᱜ ᱠᱟᱱᱟ ᱢᱤᱫᱴᱮᱱ ᱥᱤᱠᱠᱷᱟ᱾ ᱫᱤᱥ ᱦᱩᱫᱤᱥ ᱮ ᱮᱢᱚᱜ ᱟᱭ ᱚᱠᱚᱭ, ᱢᱤᱫᱴᱮᱡ ᱥᱤᱠᱠᱷᱟᱭ ᱮᱢᱚᱜ ᱟᱭ ᱟᱨ ᱫᱤᱥ ᱦᱩᱫᱤᱥ ᱛᱚᱠᱷᱚᱱᱮᱢ ᱧᱟᱢᱟ ᱡᱚᱠᱷᱚᱱ ᱟᱢ ᱟᱢᱟᱜ ᱢᱚᱱᱮᱨ ᱠᱟᱛᱷᱟ ᱜᱚᱜᱚ ᱴᱷᱮᱱ ᱵᱟᱵᱟ ᱴᱷᱮᱱ ᱥᱮ ᱟᱢᱨᱮᱱ ᱜᱟᱛᱤ ᱴᱷᱮᱱᱼᱼ ᱛᱤ ᱦᱚᱸ ᱚᱱᱠᱟᱱ ᱡᱟᱦᱟᱸᱭ ᱵᱮᱴᱟᱨ ᱥᱳᱞᱤᱭᱩᱥᱚᱱ ᱚᱱᱟ ᱨᱮᱱᱟᱜ ᱮᱢ ᱫᱟᱲᱮᱭᱟᱢᱟ᱾ ᱵᱮᱴᱟᱨ ᱢᱤᱫᱴᱮᱱ ᱪᱤᱱᱛᱟᱹ ᱵᱷᱟᱵᱱᱟᱼᱼ ᱵᱩᱫᱽᱫᱷᱤ ᱡᱩᱠᱛᱤ ᱮᱢ ᱫᱟᱲᱮᱭᱟᱢᱟ ᱡᱩᱫᱤ ᱟᱢ ᱚᱱᱠᱟᱱ ᱠᱚᱴᱷᱮᱱ ᱡᱩᱫᱤ ᱟᱢᱮᱢᱼᱼ ᱠᱩᱞᱤ ᱛᱚᱞᱟᱥᱟ ᱛᱟᱦᱚᱞᱮ ᱚᱵᱚᱥᱚᱭᱼᱼ ᱱᱤᱥᱪᱚᱭ ᱱᱤᱭᱟᱹ ᱵᱟᱯᱞᱟ ᱞᱟᱦᱟᱨᱮ ᱡᱩᱫᱤ ᱥᱮ ᱟᱸᱜᱤᱨᱚᱜ ᱞᱟᱦᱟᱨᱮ ᱱᱤᱭᱟᱹ ᱠᱚ ᱠᱟᱛᱷᱟ ᱡᱩᱫᱤ ᱠᱚ ᱩᱭᱦᱟᱹᱨ ᱠᱮᱼᱼ ᱡᱮ ᱦᱟᱯᱚᱭ ᱟᱨᱚ ᱢᱤᱫ ᱫᱷᱟᱣ ᱼᱼ
ᱦᱩᱸ ᱾
ᱥᱚᱢᱳᱚᱭ ᱢᱮᱱᱟᱜᱼᱟ ᱛ ᱥᱚᱵ ᱤᱧ ᱦᱟᱨᱟ ᱟᱠᱟᱱᱟ ᱱᱤᱭᱟᱹ ᱠᱚ ᱠᱟᱛᱷᱟ ᱡᱩᱫᱤ ᱩᱭᱦᱟᱹᱨ ᱠᱮᱭᱟᱼᱼ ᱠᱮᱭᱟ ᱱᱤᱭᱟᱹ ᱠᱚᱛᱷᱟ ᱡᱩᱫᱤ ᱚᱱᱠᱟ ᱠᱷᱟᱡ ᱡᱟᱦᱟᱸᱭ ᱵᱮᱥᱴ ᱯᱷᱨᱮᱱᱰ ᱠᱚᱠᱚ ᱛᱟᱦᱮᱱ ᱠᱚᱣᱟ ᱩᱱᱠᱩᱼᱼ ᱴᱷᱮᱱ ᱥᱮ ᱡᱟᱦᱟᱸᱭ ᱜᱚᱜᱚ ᱵᱟᱵᱟ ᱚᱱᱮᱠᱴᱟ ᱠᱞᱳᱡᱽ ᱛᱟᱦᱮᱱᱟ ᱜᱟᱛᱮ ᱞᱮᱠᱟ ᱠᱚ ᱛᱟᱦᱮᱱᱟ ᱩᱱᱠᱩᱱ ᱴᱷᱮᱡ ᱡᱩᱫᱤ ᱱᱤᱭᱟᱹ ᱠᱚ ᱠᱚᱥᱪᱮᱱ ᱠᱚᱠᱚ ᱠᱩᱞᱤ ᱠᱟᱜ ᱠᱮᱭᱟ ᱠᱩ ᱛᱟᱞᱦᱮ ᱠᱷᱟᱱ ᱦᱚᱳᱭᱛᱳ ᱮ ᱱᱤᱭᱟᱹ ᱚᱱᱮᱠᱴᱟ ᱠᱚᱢᱚᱜ ᱢᱟᱱᱮ ᱠᱚᱢ ᱜᱟᱱᱠᱚᱣᱟ᱾ ᱟᱨ ᱜᱚ ᱵᱟᱵᱟ ᱦᱚᱸ ᱱᱤᱭᱟᱹ ᱫᱟᱭᱤᱛᱛᱚ ᱛᱟᱸᱦᱮ ᱫᱚᱨᱠᱟᱨ ᱡᱮ ᱢᱤᱫᱴᱮᱱ ᱜᱤᱫᱽᱨᱟᱹ ᱩᱱᱟᱹᱜ ᱚᱵᱫᱤᱜ ᱜᱮ ᱯᱷᱳᱱᱤᱧ ᱮᱢᱟᱭᱟ ᱡᱟᱦᱟᱸ ᱛᱤᱱᱟᱹᱜ ᱚᱵᱫᱤ ᱟᱭᱟᱜ ᱫᱚᱨᱠᱟᱨ ᱛᱟᱭᱟ᱾ ᱤᱱᱟᱹ ᱠᱷᱚᱱᱟᱜ ᱵᱟᱹᱲᱛᱤ ᱫᱚ ᱵᱟᱝᱟ ᱠᱟᱨᱚᱱ ᱢᱤᱫᱴᱮᱱ ᱵᱟᱲ ᱛᱤ ᱞᱮᱱᱠᱷᱟᱱ ᱵᱟᱲᱛᱤ ᱛᱮᱜᱮ ᱪᱟᱞᱟᱜ-ᱟ ᱟᱨ ᱯᱷᱳᱱ ᱫᱚ ᱮᱢᱚᱱ ᱢᱤᱫᱴᱮᱱ ᱡᱤᱱᱤᱥ ᱵᱮᱵᱚᱦᱟᱨ ᱜᱮ ᱥᱟᱱᱟᱭᱤᱭᱟ ᱩᱱᱤ ᱫᱚ ᱚᱱᱟ ᱨᱮᱱᱟᱜ ᱡᱮ ᱵᱟᱹᱧ ᱵᱮᱵᱚᱦᱟᱨᱟᱼᱼ ᱯᱷᱳᱱ ᱛᱚᱠᱷᱚᱱ ᱫᱚ ᱮᱢᱚᱱ ᱦᱩᱭᱩᱜ-ᱟ ᱡᱮ ᱯᱷᱳᱱ ᱠᱷᱟᱡ ᱵᱟᱭ ᱛᱟᱦᱮ ᱫᱟᱲᱮᱭᱟᱜ-ᱟ᱾
ᱦᱩᱸ᱾
ᱛᱚ ᱱᱤᱡᱮ ᱴᱷᱮᱡ ᱠᱟᱱᱟ ᱯᱷᱮᱴ ᱥᱮ᱾
ᱚᱱᱟᱮ ᱡᱮ ᱮ ᱜᱤᱫᱽᱨᱟᱹ ᱥᱤᱠᱷᱼᱼ ᱠᱷᱤᱛᱚ ᱡᱩᱫᱤᱭ ᱛᱮᱦᱮᱱᱟ ᱛᱟᱦᱞᱮ ᱠᱷᱟᱱ ᱦᱚᱭᱛᱳ ᱡᱟᱦᱟᱸ ᱛᱤᱱᱟᱹᱜ ᱩᱞᱮ ᱠᱟᱹᱢᱤᱭᱟ ᱥᱩᱫᱷᱟᱭ ᱛᱮᱦᱮᱱᱟ ᱥᱤᱠᱠᱷᱟ ᱨᱮᱱᱟᱜ ᱠᱳᱱᱚ ᱤᱭᱟᱹ ᱜᱮ ᱵᱟᱝ ᱛᱟᱦᱮᱱ ᱛᱟᱭᱟ ᱛᱟᱦᱞᱮ ᱩᱱᱤ ᱪᱤᱠᱟᱹ ᱠᱟᱛᱮ ᱪᱤᱠᱟ. ᱠᱟᱛᱮ-ᱮ ᱵᱩᱡ ᱫᱟᱲᱤᱭᱟᱜ-ᱟ ᱚᱠᱟ ᱫᱚ ᱵᱷᱟᱜᱤᱭ ᱠᱟᱹᱢᱤᱭ ᱫᱟ ᱚᱠᱟ ᱫᱚ ᱵᱟᱹᱲᱤᱡ ᱮ ᱠᱟᱹᱢᱤᱭ ᱫᱟ᱾
ᱟᱪᱪᱷᱟ ᱟᱪᱪᱷᱟ ᱾